ᱦᱮᱸ ᱟᱪᱪᱷᱟ ᱜᱚᱝᱠᱮ ᱟᱲᱟᱝ ᱢᱚᱸᱡᱽ ᱜᱮ ᱪᱟᱞᱟᱜ ᱠᱟᱱᱟ?
ᱦᱮᱸ ᱟᱹᱰᱤ ᱱᱟᱯᱟᱭ ᱦᱤᱡᱩᱜ ᱠᱟᱱᱟ ᱟᱢᱟᱜ ᱟᱲᱟᱝ ᱫᱚ, ᱟᱫᱚ ᱤᱧᱟᱹᱜ ᱜᱮ ᱦᱟᱸᱜ ᱪᱮᱫ ᱞᱮᱠᱟ ᱪᱟᱞᱟᱜ ᱠᱟᱱᱟ ᱥᱮ ᱵᱟᱝ ᱪᱟᱞᱟᱜ ᱠᱟᱱᱟ?
ᱟᱪᱪᱷᱟ ᱟᱢᱟᱜ ᱦᱚᱸ ᱴᱷᱤᱠ ᱦᱤᱡᱩᱜ ᱠᱟᱱᱟ ᱱᱤᱛ ᱫᱷᱟᱹᱵᱤᱡ ᱫᱚ᱾ ᱟᱪᱪᱷᱟ ᱞᱟᱝ ᱠᱟᱛᱷᱟ ᱮᱡ ᱠᱟᱱ ᱛᱟᱦᱮᱸᱱᱟ ᱟᱫᱚ ᱚᱱᱠᱟ ᱜᱮ ᱥᱟᱠᱟᱢ ᱢᱟ ᱮᱠᱫᱚᱢ ᱢᱟᱨᱟᱜ ᱥᱚᱢᱚᱭ ᱵᱟᱝ ᱤᱭᱟᱹ ᱛᱮ ᱩᱱᱟᱹᱜ ᱵᱟᱞᱟᱝ ᱢᱩᱪᱟᱹᱫ ᱞᱮᱫᱟ ᱟᱫᱚ ᱟᱹᱰᱤ ᱢᱚᱸᱡᱽ ᱠᱚᱥᱪᱮᱱᱮᱢ ᱫᱚᱦᱚ ᱞᱮᱫᱟ ᱵᱚᱞᱮ ᱟᱯᱮᱥᱮᱫ ᱪᱮᱫ ᱞᱮᱠᱟ ᱥᱮᱸᱫᱽᱨᱟ ᱠᱚ ᱪᱟᱞᱟᱜ ᱠᱟᱱᱟ ᱥᱮ ᱱᱮᱛᱟᱨ ᱵᱟᱠᱚ ᱪᱟᱞᱟᱜ ᱠᱟᱱᱟ, ᱟᱫᱚ ᱚᱱᱟ ᱵᱟᱨᱮ ᱛᱷᱚᱲᱟᱧ ᱞᱟᱹᱭ ᱟᱞᱟᱝ ᱵᱚᱞᱮ ᱤᱧᱦᱚᱸ ᱠᱟᱛᱷᱟ ᱢᱚᱡᱽ ᱛᱮ ᱵᱟᱝ ᱢᱩᱪᱟᱹᱫ ᱞᱮᱱᱟ ᱟᱨ ᱠᱟᱴᱟᱣ ᱠᱟᱴᱟᱣᱱᱟ, ᱱᱚᱣᱟ ᱪᱟᱞᱟᱜ ᱜᱮᱭᱟ ᱠᱚ ᱥᱮᱸᱫᱽᱨᱟ ᱫᱚ ᱱᱮᱛᱟᱨ ᱫᱚ ᱞᱟᱦᱟᱛᱮ ᱞᱮᱠᱟ ᱵᱟᱠᱚ ᱪᱟᱞᱟᱜ ᱠᱟᱱᱟ ᱚᱱᱮ ᱠᱚ ᱢᱮᱱ ᱞᱮᱠᱟ ᱢᱤᱫ ᱵᱟᱨ ᱦᱚᱲ ᱠᱚ ᱥᱚᱸᱜᱮᱜᱼᱟ᱾ ᱚᱱᱟ ᱰᱟᱝ ᱥᱟᱵ ᱠᱟᱛᱮᱜ ᱜᱩᱰᱩ ᱜᱚᱡ, ᱥᱮ ᱪᱮᱬᱮ ᱜᱚᱡ, ᱚᱱᱟ ᱜᱩᱨᱠ ᱜᱩᱨᱠᱷᱟᱞ ᱠᱚ ᱥᱟᱵ ᱠᱟᱛᱮᱫ ᱚᱱᱮ ᱚᱱᱠᱟ ᱱᱮᱛᱟᱨᱟᱜ ᱥᱮᱸᱫᱽᱨᱟ ᱫᱚ ᱫᱚᱞ ᱨᱮᱱᱟᱜ ᱫᱚᱥ ᱵᱟᱨᱚ ᱦᱚᱲ ᱠᱚᱸᱰᱟᱭᱱᱟᱭ ᱪᱮᱬᱮ ᱜᱚᱡ ᱜᱩᱰᱩ ᱜᱚᱡ ᱥᱮᱸᱫᱽᱨᱟ ᱟᱫᱚ ᱚᱱᱟᱜᱮ ᱥᱮᱸᱫᱽᱨᱟ ᱦᱩᱭᱱᱟ ᱟᱨ ᱚᱱᱟ ᱠᱩᱞᱟᱹᱭ ᱜᱚᱡ ᱦᱚᱸᱠᱚ ᱪᱟᱞᱟᱜ ᱜᱮᱭᱟ ᱠᱚ ᱛᱷᱚᱲᱟ ᱜᱟᱱ ᱚᱱᱮ ᱤᱱᱠᱟᱹ ᱟᱹᱜᱩ ᱪᱟᱞᱟᱜᱼᱟ ᱡᱚᱱᱠᱟ ᱧᱚᱜ ᱪᱷᱮᱸᱜᱟ ᱥᱟᱵ ᱠᱟᱛᱮᱫ ᱟᱨ ᱥᱟᱯᱟᱵ ᱫᱚ ᱵᱟᱠᱚ ᱤᱫᱤᱭᱟ ᱱᱮᱛᱟᱨ ᱫᱚ ᱠᱷᱟᱹᱞᱤ ᱮᱱᱮᱡ ᱨᱮ ᱴᱷᱮᱜᱟ ᱠᱚᱜᱮ, ᱰᱟᱝ ᱠᱚ ᱩᱩᱨᱜ ᱠᱟᱨ ᱠᱚ ᱤᱱᱟᱹ ᱠᱚᱜᱮ ᱥᱟᱯᱟ ᱛᱟᱦᱮᱱ ᱠᱟᱱᱟ᱾ ᱱᱮᱛᱟᱨ ᱫᱚ ᱪᱮᱫ ᱤᱫᱤᱭᱟ ᱛᱮ ᱱᱚᱣᱟ ᱠᱚᱲᱟ ᱠᱚ ᱱᱮᱛᱟᱨ ᱠᱚ ᱡᱩᱜᱽ ᱨᱮᱱ ᱟᱜ ᱥᱟᱨ ᱛᱩᱧ ᱵᱟᱠᱩ ᱵᱟᱲᱟᱭᱟ ᱟᱫᱚ ᱪᱮᱫ ᱪᱤᱠᱟᱭᱟ ᱩᱱᱤ? ᱵᱟᱝᱫᱚ ᱚᱲᱟᱜ ᱟᱥᱟᱨ ᱢᱮᱱᱟᱜ, ᱵᱟᱝᱫᱚ ᱪᱮᱫ? ᱚᱱᱟ ᱛᱮ ᱱᱮᱛᱟᱨ ᱫᱚ ᱚᱠᱟ ᱞᱟᱦᱟᱛᱮ ᱞᱮᱠᱟ ᱞᱮᱠᱟᱛᱮ ᱥᱮᱸᱫᱽᱨᱟ ᱫᱚ ᱵᱟᱠᱚ ᱪᱟᱞᱟᱜ ᱠᱟᱱᱟ ᱟᱞᱮ ᱥᱮᱫ ᱫᱚ ᱟᱫᱚ ᱟᱯᱮᱥᱮᱫ ᱜᱮ ᱱᱚᱣᱟ ᱪᱮᱫ ᱞᱮᱠᱟ ᱠᱚ ᱪᱟᱞᱟᱜ ᱠᱟᱱ ᱜᱮᱭᱟ ᱥᱮ ᱵᱟᱝ ᱪᱟᱞᱟᱜ ᱠᱟᱱᱟ ᱟᱨ ᱢᱤᱫᱴᱮᱱ ᱠᱚᱥᱪᱮᱱ ᱤᱧ ᱠᱩᱞᱤ ᱢᱮᱭᱟ ᱱᱚᱣᱟᱨ ᱨᱮ ᱵᱚᱞᱮᱧ ᱠᱩᱞᱤ ᱢᱮᱭᱟ ᱟᱪᱪᱷᱟ ᱢᱤᱫ ᱟᱫᱷᱟᱨ ᱛᱮ ᱟᱵᱚ ᱵᱚᱱ, ᱯᱟᱲᱦᱟᱣ ᱟᱵᱚᱱ ᱠᱤᱛᱟᱹᱵ ᱠᱚᱨᱮ ᱵᱚᱞᱮ ᱡᱟᱸᱦᱟᱱ ᱠᱚ ᱡᱤᱣ ᱡᱚᱱᱛᱩ ᱨᱮ ᱵᱚᱞᱮ, ᱵᱟᱝ ᱜᱚᱡ ᱠᱚ ᱡᱩᱲ ᱠᱟᱱᱟ ᱵᱚᱞᱮ ᱪᱮᱠᱟ ᱡᱮ ᱩᱱᱤᱢ ᱜᱚᱡᱮᱭᱟᱢ ᱪᱤᱠᱟᱹᱭᱟᱢ ᱛᱮ ᱩᱱᱤᱭᱟᱜ, ᱯᱨᱚᱡᱟᱛᱤ ᱚᱠᱟᱴᱟᱜ ᱠᱟᱱᱟ ᱩᱱᱤᱭᱟᱜ ᱜᱷᱟᱴᱟᱜ ᱠᱟᱱᱟ᱾ ᱞᱩᱛ ᱠᱟᱫᱟᱨ ᱠᱚ ᱪᱟᱞᱟᱜ ᱠᱟᱱᱟ ᱩᱱᱟᱹᱜ ᱡᱟᱸᱠ ᱥᱟᱸᱜᱮᱭᱟᱜ ᱵᱟᱝ ᱵᱟᱰᱷᱟᱜ-ᱟ᱾ ᱦᱳᱭ ᱜᱚᱡ ᱤᱫᱤᱭᱮ ᱠᱷᱟᱡ ᱫᱚ ᱟᱫᱚ ᱱᱚᱣᱟ ᱪᱮᱫ ᱞᱮᱠᱟᱢ ᱧᱮᱞ ᱫᱟ ᱟᱢᱟᱜ ᱱᱚᱡᱚᱨ ᱛᱮ ᱟᱨ, ᱱᱤᱛᱚᱜ ᱱᱚᱡᱚᱨ ᱛᱮ ᱵᱚᱞᱮ ᱟᱨ ᱞᱟᱦᱟ ᱛᱮᱢᱟ ᱠᱟᱡᱟ ᱠᱚ ᱥᱮᱸᱫᱽᱨᱟ ᱭᱮᱫ ᱠᱚ ᱛᱟᱸᱦᱮᱱᱟ᱾ ᱟᱨ ᱱᱤᱛᱚᱜ ᱟᱫᱷᱟᱨ ᱛᱮ ᱵᱚᱞᱮᱧ ᱢᱮᱱᱟ ᱵᱚᱞᱮ ᱥᱮᱫᱟᱭᱟᱜ ᱠᱟᱛᱷᱟ ᱫᱤᱥᱟᱹᱛᱮ ᱟᱱᱮ ᱛᱩᱞᱱᱟᱭᱟ ᱵᱚᱞᱮ ᱪᱮᱫ ᱵᱚᱞᱮ ᱞᱟᱦᱟᱛᱮ ᱞᱮᱠᱟ ᱥᱮᱸᱫᱽᱨᱟ, ᱚᱣᱟᱭ ᱡᱤᱵᱽᱡᱚᱱᱛᱩ ᱜᱚᱡ ᱠᱚ ᱡᱩᱲ ᱠᱟᱱᱟ᱾ ᱟᱨ ᱥᱮ ᱵᱟᱝ ᱜᱚᱡ ᱠᱚ ᱡᱩᱲ ᱠᱟᱱᱟ ᱟᱫᱚ ᱟᱵᱚᱣᱟᱜ, ᱛᱷᱚᱲᱟ ᱱᱚᱣᱟ ᱟᱵᱚ ᱥᱚᱢᱟᱡᱽ ᱫᱷᱟᱨᱮ ᱛᱮ ᱞᱟᱹᱭ ᱛᱟᱞᱟᱝ ᱢᱮ ᱪᱮᱫ ᱞᱮᱠᱟᱢ ᱧᱮᱞᱮᱫ ᱠᱟᱱᱟ ᱟᱢᱟᱜ ᱱᱚᱡᱚᱨ ᱛᱮ,
ᱟᱪᱪᱷᱟ ᱟᱹᱰᱤ ᱱᱟᱯᱟᱭ ᱱᱚᱰᱮ ᱠᱩᱠᱞᱤᱢ ᱫᱚᱦᱚ ᱠᱟᱜ-ᱟ, ᱤᱧ ᱪᱮᱛᱟᱱ ᱨᱮ ᱟᱨ ᱤᱧᱟᱹᱜ ᱱᱚᱡᱚᱨ ᱛᱮᱧ ᱧᱮᱞᱟ ᱥᱮ, ᱢᱮᱛᱟᱜ ᱢᱮ ᱤᱧᱟᱹᱜ ᱢᱮᱫ ᱛᱮ ᱡᱚᱠᱷᱚᱱᱤᱧ ᱧᱮᱞᱟ ᱱᱚᱣᱟ ᱫᱚ ᱛᱚ ᱟᱹᱰᱤ ᱜᱮ, ᱢᱮᱛᱟᱜ ᱢᱮ ᱢᱚᱡᱽ ᱦᱚᱸ ᱢᱚᱡᱽ ᱞᱮᱠᱟᱛᱮᱢ ᱢᱮᱱ ᱠᱮᱭᱟ ᱟᱨ ᱢᱤᱫ ᱥᱮᱫ ᱠᱷᱚᱡ ᱵᱟᱹᱲᱤᱡ ᱦᱚᱸ ᱵᱟᱹᱲᱤᱡ ᱞᱮᱠᱟᱛᱮ ᱟᱫᱚ ᱦᱟᱛᱟᱨ ᱠᱟᱛᱮᱫ ᱧᱮᱞᱚᱜᱚᱜ ᱠᱟᱱᱟ ᱡᱮ ᱡᱚᱢ ᱢᱮᱛᱟᱢᱟ ᱵᱚᱞᱮ ᱟᱹᱥᱞᱤ ᱫᱚ ᱵᱚᱞᱮ, ᱵᱤᱨ ᱵᱩᱨᱩ ᱥᱮᱸᱫᱽᱨᱟ ᱫᱚ ᱡᱟᱹᱥᱛᱤ ᱫᱚ ᱡᱚᱢ ᱞᱟᱹᱜᱤᱫ ᱠᱚ ᱪᱟᱞᱟᱜ ᱠᱟᱱᱟ᱾ ᱮᱴᱟᱜ ᱦᱚᱸᱢ ᱡᱚᱢ ᱫᱟᱲᱮᱜ ᱜᱮᱭᱟ ᱥᱮ ᱵᱟᱫ ᱵᱟᱹᱠᱤ ᱢᱮᱛᱟᱜ ᱢᱮ, ᱵᱚᱞᱮ ᱚᱠᱟᱴᱟᱜ ᱡᱟᱹᱨᱩᱨᱤ ᱡᱤᱱᱤᱥ ᱵᱟᱝ ᱠᱟᱱᱟ ᱵᱚᱞᱮ ᱚᱱᱟ ᱫᱚ ᱟᱞᱚᱢ ᱡᱚᱢᱟ ᱟᱨ ᱚᱠᱟᱴᱟᱜ ᱫᱚ ᱡᱟᱹᱨᱩᱨᱤ ᱜᱮ ᱡᱚᱢ ᱦᱩᱭᱩᱜ ᱜᱮᱭᱟ᱾ ᱚᱱᱟ ᱫᱚ ᱡᱚᱢ ᱦᱩᱭᱩᱜ ᱜᱮᱭᱟ ᱟᱨ ᱚᱱᱟ ᱦᱚᱸ ᱢᱤᱫᱴᱮᱡ ᱠᱟᱱᱟ ᱡᱮ ᱵᱚᱞᱮ ᱢᱤᱫᱴᱮᱱ, ᱡᱮ ᱡᱚᱠᱷᱚᱱ ᱟᱢ ᱩᱱᱤᱢ ᱜᱚᱡᱮᱭᱟ, ᱛᱚ ᱚᱱᱟ ᱦᱚᱸ ᱢᱤᱫᱴᱮᱱ ᱢᱚᱡᱽ ᱞᱟᱹᱜᱤᱫ ᱦᱚᱸ ᱢᱤᱫᱴᱮᱱ ᱥᱮᱫ ᱦᱚᱸᱢ ᱧᱮᱞ ᱠᱮᱭᱟ ᱟᱨ ᱵᱟᱹᱲᱤᱡ ᱞᱟᱹᱜᱤᱫ ᱦᱚᱸᱢ ᱧᱮᱞ ᱠᱮᱭᱟ᱾ ᱟᱫᱚ ᱢᱚᱡᱽ ᱟᱨ ᱵᱟᱹᱲᱤᱡ ᱚᱱᱟ ᱵᱟᱱᱟᱨ ᱦᱟᱸᱜ ᱞᱟᱝ ᱜᱟᱞᱢᱟᱨᱟᱣᱟ ᱥᱚᱢᱚᱭ ᱥᱚᱢᱚᱭ ᱨᱮ ᱟᱫᱚ ᱢᱚᱡᱽ ᱞᱮᱠᱟ ᱛᱮᱫᱚ ᱱᱚᱣᱟ ᱠᱟᱱ ᱜᱮᱭᱟ ᱡᱮ ᱢᱟᱱᱞᱮ ᱟᱢ ᱚᱸᱰᱮ ᱥᱩᱠᱨᱤ ᱜᱮ ᱢᱟᱱᱞᱮᱭᱟ ᱟᱪᱪᱷᱟ ᱥᱩᱠᱨᱤ ᱫᱚ ᱵᱟᱝ ᱟᱪᱪᱷᱟ ᱵᱤᱨ ᱵᱟᱨᱮ ᱛᱮᱞᱟᱝ ᱜᱟᱞᱢᱟᱨᱟᱜ-ᱟ᱾ ᱢᱟᱱᱞᱮ ᱚᱸᱰᱮ ᱦᱤᱨᱟᱹᱱ ᱠᱚ ᱢᱮᱱᱟᱜ ᱠᱚᱣᱟ ᱥᱮ ᱢᱮᱛᱟᱜ ᱢᱮ ᱛᱟᱹᱨᱩᱵᱽ ᱠᱚᱸ ᱢᱮᱱᱟᱜ ᱠᱚᱣᱟ ᱟᱫᱚ, ᱡᱚᱠᱷᱚᱱ ᱚᱱᱮ, ᱦᱤᱨᱟᱹᱱ ᱠᱚ ᱡᱟᱹᱥᱛᱤ ᱜᱮᱭᱟ ᱵᱚᱞᱮ ᱚᱱᱮ ᱠᱚ ᱦᱤᱨᱟᱹᱱ ᱢᱟ ᱡᱟᱹᱥᱛᱤ ᱠᱚ ᱛᱟᱦᱮᱱ ᱛᱟᱹᱨᱩᱵᱽ ᱠᱷᱚᱱᱟᱜ ᱢᱟ ᱚᱱᱮ ᱠᱚ ᱢᱮᱱᱟ ᱰᱷᱮᱨ ᱜᱮᱠᱚ ᱦᱚᱯᱚᱱᱚᱜ-ᱟ᱾ ᱟᱨ ᱡᱚᱠᱷᱚᱱ ᱩᱱᱤ ᱵᱟᱢ ᱡᱚᱢᱮᱭᱟ ᱛᱚ ᱜᱷᱟᱥ ᱠᱚᱦᱚᱸ ᱟᱹᱰᱤ ᱜᱟᱱ ᱞᱟᱹᱴᱩᱜ-ᱟ᱾ ᱟᱨ ᱮᱱᱛᱮᱫ ᱪᱮᱫ ᱚᱠᱚᱭ ᱜᱷᱟᱸᱥ ᱠᱚᱠᱚ ᱡᱚᱢᱟ ᱡᱩᱫᱤ ᱩᱱᱤ ᱡᱚᱛᱚ ᱵᱟᱝ, ᱩᱱᱤ ᱡᱚᱠᱷᱚᱱᱮᱢ, ᱵᱟᱢ ᱡᱚᱢᱮᱭᱟ ᱛᱚ ᱮᱠᱟᱞ ᱜᱷᱟᱥ ᱠᱚ ᱡᱚᱛᱚ ᱡᱚᱢ ᱪᱟᱵᱟᱭᱟ ᱥᱮ ᱚᱱᱟ ᱪᱟᱥᱵᱟᱥ ᱠᱚᱛᱮ ᱢᱮᱱᱟᱜ-ᱟ᱾ ᱵᱚᱞᱮ ᱫᱟᱨᱮ ᱱᱟᱹᱲᱤ ᱠᱚ ᱟᱨ ᱥᱟᱠᱟᱢ ᱠᱚ ᱡᱚᱛᱚᱭ ᱡᱚᱢ ᱪᱟᱵᱟᱭᱟ ᱟᱨ ᱡᱚᱢ ᱪᱟᱵᱟ ᱞᱮᱠᱷᱟᱱ ᱩᱱᱠᱩ ᱛᱤᱱᱟᱹᱜ, ᱚᱱᱟᱨᱮ ᱨᱮᱱ ᱡᱤᱣᱮᱫ ᱡᱟᱱᱣᱟᱨ ᱢᱮᱱᱟᱜ ᱠᱚᱣᱟ ᱚᱠᱚᱭ ᱫᱚ ᱚᱱᱟ ᱥᱟᱠᱟᱢ ᱠᱚ ᱡᱚᱢ ᱛᱮᱠᱚ ᱛᱟᱦᱮᱱᱚᱜ ᱠᱟᱱᱟ ᱵᱚᱞᱮ ᱩᱱᱠᱩ ᱠᱷᱚᱡ ᱠᱟᱹᱴᱤᱡ ᱧᱚᱜ ᱠᱚ ᱜᱷᱟᱥ ᱠᱚ ᱡᱚᱢ ᱛᱮᱠᱚ ᱛᱟᱦᱮᱱᱚᱜ ᱠᱟᱱᱟ᱾ ᱛᱚ ᱩᱱᱠᱩ ᱞᱟᱹᱜᱤᱫ ᱦᱚᱸ ᱢᱤᱫᱴᱮᱱ ᱦᱟᱹᱱᱤ ᱦᱩᱭᱩᱜ-ᱟ᱾ ᱮᱠᱟᱞ ᱪᱤᱠᱟᱹ ᱛᱮᱠᱚ ᱡᱮᱣᱮᱫᱚᱜ-ᱟ᱾ ᱟᱨ ᱤᱱᱟᱹ ᱵᱟᱫᱽ ᱠᱟᱛᱮ ᱡᱚᱠᱷᱚᱱ ᱟᱨ ᱢᱤᱫᱴᱮᱱ ᱦᱟᱸᱜ ᱮᱠᱡᱟᱢᱯᱮᱞ ᱞᱟᱝ ᱧᱮᱞᱟ᱾ ᱟᱨ ᱞᱟᱦᱟ ᱛᱮᱫᱚ ᱫᱤᱥᱟᱹᱭᱮᱫᱟ ᱩᱱᱠᱩ ᱦᱚᱨᱚ ᱠᱚ ᱛᱟᱦᱮᱱᱚᱜ ᱠᱟᱱ ᱛᱟᱦᱮᱱᱟ᱾ ᱚᱠᱚᱭ ᱫᱚ ᱜᱷᱟᱥ ᱡᱚᱢ ᱵᱟᱞᱟ ᱦᱚᱨᱚ ᱞᱟᱹᱴᱩ ᱞᱟᱹᱴᱩ ᱠᱚ ᱛᱟᱸᱦᱮᱱᱚᱜ ᱠᱟᱱ ᱛᱟᱸᱦᱮᱱᱟ ᱩᱱᱠᱩ ᱫᱚ᱾ ᱛᱷᱚᱲᱟ ᱜᱟᱱ ᱞᱟᱹᱴᱩ ᱢᱮᱛᱟᱜ ᱢᱮ ᱵᱚᱞᱮ ᱩᱱᱠᱩ ᱫᱚ ᱩᱱᱠᱩ ᱱᱚᱨᱢᱟᱞ ᱦᱚᱨᱚ ᱠᱷᱚᱡ ᱫᱟᱜ ᱨᱮᱠᱚ ᱛᱟᱸᱦᱮᱱᱟ ᱩᱱᱠᱩ ᱠᱚᱫᱚ ᱞᱟᱹᱴᱩ ᱟᱨ ᱩᱱᱠᱩ ᱫᱚ ᱮᱠᱟᱞ ᱱᱚᱝᱠᱟ ᱵᱟᱹᱭᱦᱟᱹᱲ ᱠᱚᱨᱮ ᱠᱚ ᱫᱟᱬᱟ ᱵᱟᱲᱟᱭᱟ ᱟᱨ ᱜᱷᱟᱥ ᱠᱚ ᱡᱚᱢᱮᱫ ᱠᱟᱱ ᱛᱟᱸᱦᱮᱱᱟ᱾ ᱟᱫᱚ ᱡᱚᱠᱷᱚᱱ ᱜᱮ ᱦᱟᱸᱜ ᱩᱱᱠᱩ ᱢᱮᱛᱟᱜ ᱢᱮ ᱩᱱᱠᱩᱣᱟᱜ ᱦᱤᱨᱟᱹᱱᱟᱜ ᱡᱟᱹᱥᱛᱤ ᱨᱮᱱᱟᱜ ᱤᱭᱟᱹ ᱵᱚᱞᱮ ᱩᱱᱠᱩ ᱡᱟᱹᱥᱛᱤᱭ ᱱᱟᱠᱚ ᱟᱨ ᱩᱱᱠᱩ ᱜᱚᱡ ᱠᱚᱞᱟ ᱵᱟᱠᱚ ᱛᱟᱸᱦᱮ ᱠᱟᱱᱟ ᱪᱤᱞᱤ ᱦᱚᱸ᱾ ᱢᱮᱛᱟᱜ ᱢᱮ ᱩᱱᱠᱩ ᱛᱟᱹᱨᱩᱵᱽ ᱦᱚᱸᱠᱚ ᱠᱚᱢ ᱧᱚᱜ ᱠᱟᱱ ᱛᱟᱸᱦᱮᱱᱟ ᱠᱚᱢ ᱧᱚᱜ ᱠᱚ ᱛᱟᱸᱦᱮ ᱠᱟᱱᱟ᱾ ᱟᱫᱚ ᱩᱱ ᱥᱚᱢᱚᱭ ᱜᱮ ᱱᱩᱠᱩ ᱫᱚ ᱡᱚᱛᱚ ᱜᱷᱟᱥ ᱠᱚ ᱡᱚᱢ ᱪᱟᱵᱟ ᱠᱮᱫᱟ ᱢᱚᱡᱽ ᱢᱚᱡᱷᱟᱜ ᱛᱤᱱᱟᱹᱜ ᱵᱟᱞᱮ ᱵᱟᱞᱮ ᱡᱟᱱᱟᱢᱚᱜ-ᱟ ᱡᱚᱛᱚ ᱠᱚ ᱡᱚᱢ ᱦᱚᱨᱟᱭᱟ ᱟᱫᱚ ᱩᱱᱠᱩ ᱫᱚ ᱵᱮᱪᱟᱨᱟ ᱠᱚᱭᱚᱜ ᱵᱟᱲᱟᱭᱟ ᱠᱷᱟᱹᱞᱤ ᱪᱚᱴᱛᱮ ᱟᱨ ᱦᱚᱨᱚ ᱢᱟ ᱚᱱᱮ ᱢᱟᱱᱮ ᱟᱹᱰᱤ ᱵᱟᱹᱭ ᱵᱟᱹᱭ ᱠᱚ ᱪᱟᱞᱟᱜ-ᱟ, ᱚᱱᱮ ᱛᱤᱱᱟᱹᱜ ᱜᱷᱟᱹᱲᱤᱡ ᱵᱟᱫᱽ ᱨᱮᱪᱚ ᱟᱨ ᱦᱤᱨᱟ. ᱱ ᱢᱟ ᱵᱟᱲᱟᱭ ᱜᱮᱭᱟ ᱟᱹᱰᱤ ᱤᱥᱯᱤᱰ ᱜᱮᱭᱟ ᱠᱚ ᱩᱱᱠᱩ ᱢᱟ ᱟᱹᱰᱤ ᱟᱹᱛᱤᱧ ᱵᱟᱲᱟ ᱜᱚᱫ ᱠᱮᱫᱟᱭ ᱡᱚᱛᱚᱭ ᱥᱟᱯᱷᱟ ᱜᱚᱫ ᱠᱮᱫᱟᱭ ᱢᱚᱸᱰᱟᱭ ᱮᱱᱟᱭ᱾ ᱟᱫᱚ ᱮᱠᱟᱞ ᱡᱚᱢ-ᱡᱚᱢ ᱛᱮ ᱚᱱᱮ ᱠᱚ ᱢᱮᱱᱟ ᱢᱤᱫᱵᱟᱨ ᱫᱚ ᱮᱠᱟᱞ ᱵᱟᱠᱚ ᱧᱟᱢᱟ᱾ ᱚᱱᱮ ᱠᱚ ᱢᱮᱱᱟ ᱠᱟᱹᱴᱤᱡ ᱠᱟᱹᱴᱤᱡ ᱜᱷᱟᱥ ᱠᱚ ᱧᱟᱢᱟ ᱟᱫᱚ ᱩᱱᱟᱹᱜ ᱡᱚᱢ ᱵᱤ ᱡᱚᱠᱷᱚᱱ ᱵᱟᱢ ᱧᱟᱢᱟ ᱡᱚᱢ ᱟᱫᱚ ᱪᱤᱠᱟᱛᱮ ᱡᱮᱣᱮᱫ ᱮᱢ ᱛᱟᱸᱦᱮᱱᱟ ᱛᱚ ᱚᱱᱟᱛᱮ ᱵᱟᱹᱭ ᱵᱟᱹᱭᱛᱮ ᱩᱱᱠᱩ ᱦᱚᱸ ᱠᱚ ᱟᱫ ᱪᱟᱵᱟᱭᱮᱱᱟ᱾ ᱟᱫᱚ ᱚᱱᱟ ᱦᱚᱸ ᱠᱟᱱ ᱜᱮᱭᱟ ᱡᱮ ᱢᱤᱫ ᱥᱮᱫ ᱠᱷᱚᱱᱢ ᱡᱚᱢᱟ ᱵᱚᱞᱮ ᱢᱟᱱᱞᱤᱭᱟ ᱵᱤᱨ ᱥᱮᱸᱫᱽᱨᱟᱢ ᱪᱟᱞᱟᱣᱱᱟ ᱟᱫᱚ ᱚᱱᱟ ᱠᱟᱱᱟ ᱚᱠᱚᱰ ᱠᱤᱞᱤ ᱦᱟᱸᱜ ᱡᱟᱹᱥᱛᱤᱢ ᱧᱟᱢ ᱠᱚᱣᱟ ᱩᱱᱤᱢ ᱜᱚᱡᱮᱭᱟ ᱚᱱᱠᱟ ᱫᱚᱢ ᱧᱟᱢᱮ ᱜᱮᱭᱟ ᱢᱟᱱᱞᱭᱟ ᱚᱸᱰᱮ ᱟᱹᱰᱤ ᱡᱟᱹᱥᱛᱤ ᱦᱤᱨᱟᱹᱱ ᱢᱮᱱᱟᱜ ᱠᱚᱣᱟ ᱟᱨ ᱚᱸᱰᱮ ᱛᱟᱹᱨᱩᱵ ᱠᱚᱢ ᱜᱮ ᱢᱮᱱᱟᱜ ᱠᱚᱣᱟ ᱟᱹᱰᱤ ᱠᱚᱢ ᱜᱮ᱾ ᱟᱫᱚ ᱦᱤᱨᱟᱹᱱ ᱜᱮ ᱢᱟᱱ ᱞᱮᱭᱟ ᱡᱟᱹᱥᱛᱤᱢ ᱧᱟᱢᱮᱭᱟ᱾ ᱟᱫᱚ ᱦᱤᱨᱟᱹᱱ ᱜᱮ ᱡᱟᱹᱥᱛᱤᱢ ᱧᱟᱢᱮ ᱠᱷᱟᱱ ᱫᱚ ᱚᱱᱟᱢ ᱢᱮᱱᱟ ᱦᱤᱨᱟᱹᱱ ᱫᱚᱢ ᱜᱚᱡᱮ ᱜᱮᱭᱟ ᱵᱟ ᱠᱚᱢ ᱧᱟᱢᱮᱜ-ᱟ ᱩᱱᱤ ᱛᱮᱦᱚᱸ ᱜᱚᱡᱮᱭᱟ᱾ ᱟᱫᱚ ᱚᱱᱟ ᱦᱚᱸ ᱠᱟᱱ ᱜᱮᱭᱟ ᱡᱚᱞᱮ ᱥᱮᱸᱫᱽᱨᱟᱢ ᱪᱟᱞᱟᱜ-ᱟ ᱟᱫᱚ ᱚᱸᱰᱮ ᱵᱮᱞᱮᱱᱥᱮᱢ ᱵᱮᱱᱟᱣᱟ ᱢᱤᱫᱴᱮᱡ ᱵᱚᱞᱮ ᱚᱠᱚᱭ ᱡᱟᱹᱥᱛᱤ ᱢᱮᱱᱟᱜ ᱠᱚᱣᱟ ᱩᱱᱠᱩ ᱫᱚᱧ ᱠᱚᱢ ᱠᱚᱣᱟ᱾ ᱟᱨ ᱚᱸᱰᱮ ᱡᱮᱢᱚᱱ ᱵᱮᱞᱮᱱᱥ ᱵᱮᱱᱟᱣ ᱢᱤᱫᱴᱮᱱ ᱛᱚ ᱚᱱᱮ ᱚᱱᱟ ᱦᱚᱸ ᱢᱤᱫᱴᱮᱢ ᱧᱮᱞ ᱠᱮᱭᱟ ᱟᱨ ᱵᱟᱹᱲᱤᱡ ᱦᱚᱸ ᱱᱚᱣᱟᱜᱮ ᱚᱠᱟᱨᱮᱢ ᱞᱟᱹᱭ ᱠᱮᱜ-ᱟ ᱞᱟᱦᱟᱨᱮ ᱡᱮ ᱢᱤᱫᱴᱮᱱ ᱜᱚᱡᱮ ᱡᱟᱱᱣᱟᱨ ᱩᱱᱤ ᱦᱚᱸ ᱢᱤᱫᱴᱮᱱ ᱢᱮᱛᱟᱜ ᱢᱮ ᱡᱤᱣᱤ ᱦᱚ ᱠᱟᱱᱟ᱾ ᱟᱨ ᱩᱱᱤ ᱦᱚ ᱢᱤᱫᱴᱮᱱ ᱯᱨᱚᱡᱟᱛᱤᱭ ᱵᱟᱲᱦᱟᱣ ᱠᱮᱭᱟ ᱢᱤᱫᱴᱮᱱ ᱚᱱᱟ ᱦᱚᱢ ᱧᱮᱞ ᱠᱮᱭᱟ᱾ ᱟᱫᱚ ᱚᱱᱮ ᱠᱚ ᱢᱮᱱᱟ ᱵᱚᱞᱮ ᱵᱟᱱᱟᱨ ᱥᱮᱫ ᱠᱷᱚᱡ ᱜᱮ ᱢᱚᱸᱡᱽ ᱜᱮᱭᱟ ᱟᱨ ᱪᱟᱞᱟᱜ ᱦᱚᱸ ᱵᱤᱨ ᱥᱮᱸᱫᱽᱨᱟ ᱪᱟᱞᱟᱜ ᱦᱚᱸ ᱞᱟᱹᱠᱛᱤ ᱜᱮᱭᱟ ᱡᱮ ᱵᱮᱞᱮᱱᱥ ᱵᱮᱱᱟᱣ ᱞᱟᱹᱜᱤᱫ ᱛᱮ ᱡᱮᱢᱚᱱ ᱚᱸᱰᱮ ᱰᱷᱮᱨ ᱦᱚᱸ ᱵᱟᱠᱚ ᱰᱷᱮᱨᱚᱜ ᱠᱚᱢ ᱦᱚᱸ ᱵᱟᱠᱚ ᱠᱚᱢᱚᱜ᱾ ᱵᱚᱞᱮ ᱛᱤᱱᱟᱹᱜ ᱢᱮᱱᱟᱜ ᱠᱚᱣᱟ ᱤᱱᱟᱹ ᱠᱚ ᱡᱮᱢᱚᱱ ᱠᱚ ᱛᱟᱦᱮᱱ ᱚᱱᱟ ᱦᱚᱸ ᱢᱤᱫᱴᱮᱱ᱾ ᱟᱨ ᱱᱚᱛᱮ ᱱᱟᱜ ᱥᱮᱸᱫᱽᱨᱟᱢ ᱪᱟᱞᱟᱜ ᱠᱷᱟᱱ ᱡᱚᱛᱚ ᱫᱚ ᱮᱠᱟᱞ ᱜᱮ ᱵᱟᱢ ᱜᱚᱪ ᱦᱚᱪᱚ ᱫᱟᱲᱮᱭᱟᱠᱚᱣᱟ ᱛᱟᱦᱮᱱ ᱜᱮᱭᱟ ᱠᱚ ᱢᱤᱫ ᱵᱟᱨᱮᱢ ᱧᱟᱢ ᱠᱮᱫᱮᱭᱟ ᱡᱟᱹᱥᱛᱤ ᱞᱮᱠᱷᱟᱡ ᱠᱚ᱾ ᱚᱲᱟᱜ ᱠᱚ ᱡᱟᱹᱥᱛᱤᱜ-ᱟ ᱩᱱᱠᱩᱢ ᱧᱟᱢ ᱠᱚᱣᱟ ᱟᱫᱚ ᱟᱢ ᱦᱚ ᱱᱚᱣᱟ ᱵᱟᱨᱮ ᱛᱮ ᱢᱤᱫᱵᱟᱨ ᱠᱟᱛᱷᱟ ᱫᱚᱦᱚᱭ ᱢᱮ ᱟᱹᱰᱤ ᱜᱟᱱᱤᱧ ᱨᱚᱲ ᱠᱮᱜ-ᱟ ᱤᱧ ᱦᱚ ᱟᱫᱚ ᱢᱤᱫ ᱵᱟᱨ ᱠᱟᱛᱷᱟ ᱦᱟᱜ ᱟᱢ ᱱᱚᱰᱮ ᱞᱟᱹᱭ ᱞᱟᱹᱜᱤᱫ ᱠᱩᱨᱩᱢᱩᱴᱩᱭ ᱢᱮ᱾
ᱴᱷᱤᱠ ᱜᱮ ᱢᱚᱡᱽ ᱜᱮ᱾ ᱨᱚᱲ ᱠᱮᱫᱟ ᱵᱚᱞᱮ ᱟᱢᱦᱚᱸ ᱥᱮᱸᱫᱽᱨᱟ ᱵᱟᱨᱮ ᱛᱮ ᱱᱚᱣᱟ ᱴᱷᱤᱠ ᱜᱮ ᱦᱚᱸ ᱢᱤᱫ ᱠᱟᱛᱷᱟ ᱢᱮᱫ ᱧᱮᱞ ᱠᱷᱟᱡ ᱢᱟ ᱵᱟᱱᱟᱨ ᱜᱮ ᱥᱟᱹᱦᱤ ᱜᱮᱭᱟ ᱟᱨ ᱢᱤᱫ ᱪᱮᱫ ᱮᱢ ᱠᱚᱭᱚᱜ ᱠᱷᱟᱱ ᱚᱱᱟ ᱦᱚᱸ ᱢᱤᱫᱴᱮᱱ ᱜᱟᱞᱟᱛ ᱜᱮᱭᱟ ᱟᱫᱚ ᱵᱟᱱᱟᱨ ᱱᱚᱡᱚᱨ ᱛᱮ ᱠᱚᱭᱚᱜ ᱦᱩᱭᱩᱜ-ᱟ᱾ ᱚᱱᱮᱢ ᱢᱮᱱ ᱠᱮᱫ ᱞᱮᱠᱟ ᱞᱟᱦᱟ ᱫᱚ ᱴᱟᱺᱰᱤ ᱨᱮ ᱡᱚᱢ ᱵᱟᱞᱟ ᱦᱚᱨᱚ ᱠᱚ ᱛᱟᱦᱮᱸ ᱠᱟᱱᱟ, ᱞᱟᱹᱴᱩ ᱞᱟᱹᱴᱩ ᱠᱚ ᱛᱟᱦᱮᱸ ᱠᱟᱱᱟ ᱜᱷᱟᱸᱥ ᱡᱚᱢ ᱵᱟᱞᱟ ᱛᱚᱵᱮ ᱩᱱᱟᱹᱜ ᱠᱟᱡᱟᱠ ᱠᱚ ᱥᱟᱸᱜᱮᱭᱱᱟ ᱩᱝᱠᱩ ᱦᱤᱨᱟᱹᱱ ᱦᱚᱸ ᱟᱢ ᱢᱮᱱ ᱠᱮᱫ ᱞᱮᱠᱟ ᱜᱮ ᱥᱟᱹᱨᱤ ᱜᱮ ᱩᱱᱟᱹᱜ ᱠᱟᱡᱟᱠ ᱡᱮ ᱠᱚ ᱥᱟᱸᱜᱤᱭᱱᱟ ᱛᱚᱵᱮ ᱱᱩᱠᱩ ᱦᱚᱨᱚ ᱫᱚ ᱟᱹᱰᱤ ᱱᱟᱥᱮ ᱱᱟᱥᱮ ᱠᱚ ᱛᱟᱲᱟᱢᱟ ᱱᱩᱠᱩᱣᱟᱜ ᱡᱚᱢ ᱦᱚᱸ ᱪᱮᱫ ᱠᱚ ᱡᱚᱢᱟ ᱞᱮᱡᱤ ᱜᱮ ᱛᱟᱠᱚᱣᱟ ᱱᱤᱛᱚᱜ ᱠᱟᱹᱢᱤ ᱜᱮ ᱛᱚᱵᱮ ᱡᱚᱢ ᱦᱚᱸ ᱞᱮᱡᱤ ᱜᱮ ᱛᱟᱠᱚᱣᱟ᱾ ᱛᱚᱵᱮ ᱢᱟᱞᱮᱭᱟᱜ ᱦᱤᱨᱟᱹᱱ ᱵᱟᱢ ᱠᱚᱭᱚᱜ ᱟᱹᱫᱽᱦᱤ ᱞᱮᱠᱷᱟᱡ ᱛᱮ ᱱᱩᱠᱩᱣᱟᱜ ᱦᱚᱸ ᱡᱟᱝ ᱥᱮᱠᱮ ᱜᱷᱟᱴᱟᱜ ᱛᱮ ᱠᱟᱱᱟ ᱨᱮᱸᱜᱮᱡ ᱛᱮ ᱪᱮᱜ ᱠᱚ ᱡᱚᱢ ᱵᱟᱭ ᱧᱟᱢᱟ ᱪᱮᱠᱟ ᱵᱟᱭ ᱵᱩᱪ ᱪᱮᱠᱟ ᱵᱟᱝ ᱤᱭᱟᱹᱜᱼᱟ ᱟᱫᱚ ᱚᱱᱟᱛᱮ ᱵᱟᱱᱟᱨ ᱥᱚᱱᱛᱩᱞᱚᱱ ᱛᱟᱦᱮᱱ ᱞᱟᱹᱜᱤᱫ ᱛᱚᱵᱮ ᱱᱚᱣᱟ ᱥᱤᱠᱟᱨ ᱦᱚᱸ ᱡᱟᱹᱨᱩᱲ ᱜᱮᱭᱟ᱾ ᱢᱤᱫᱴᱮᱡ ᱛᱮ ᱠᱟᱹᱢᱤ ᱵᱟᱝ ᱵᱮᱱᱟᱜᱼᱟ, ᱛᱚᱵᱮ ᱱᱩᱠᱩ ᱢᱟᱞᱤᱭᱟ ᱠᱩ ᱩᱱᱟᱹᱜ ᱠᱚ ᱡᱟᱝ ᱥᱟᱠᱮᱭᱟ ᱵᱟᱲᱟᱜ ᱛᱟᱠᱚᱣᱟ ᱟᱨ ᱱᱩᱠᱩ ᱢᱟ ᱱᱚᱠᱩ ᱡᱚᱢ ᱵᱟᱠᱚ ᱧᱟᱢᱟ᱾ ᱟᱫᱚ ᱚᱱᱟ ᱟᱫᱷᱟᱨ ᱛᱮᱧ ᱢᱮᱱ ᱜᱮᱭᱟ ᱵᱚᱞᱮ ᱱᱚᱣᱟ ᱦᱚᱸ ᱴᱷᱤᱠ ᱜᱮᱭᱟ, ᱟᱨᱮᱢ ᱢᱮᱱᱮᱜ ᱠᱟᱱᱟ ᱱᱚᱣᱟ ᱵᱚᱞᱮ ᱱᱚᱣᱟ ᱥᱟᱱᱴᱤᱥ ᱟᱫᱷᱟᱨ ᱛᱮᱢᱟ ᱠᱚᱣᱟ ᱵᱚᱞᱮ ᱡᱤᱵᱽ ᱠᱳ ᱨᱚᱠᱪᱷᱟ ᱠᱟᱨᱳ ᱵᱚᱞᱮᱥ ᱠᱩ ᱵᱚᱞᱮ ᱨᱟᱠᱪᱟ ᱠᱚ ᱦᱩᱭᱩᱜᱼᱟ ᱛᱷᱚᱲᱟ ᱜᱟᱱ᱾ ᱟᱫᱚ ᱚᱱᱟ ᱦᱚᱸ ᱴᱷᱤᱠ ᱜᱮᱭᱟ ᱵᱟᱱᱟᱨ ᱟᱫᱷᱟᱨ ᱛᱮᱜᱮ ᱴᱷᱤᱠ ᱜᱮᱭᱟ ᱵᱚᱞᱮ ᱟᱪᱪᱷᱟᱧ ᱠᱩᱞᱤᱧ ᱢᱮᱱ ᱠᱮᱭᱟᱹᱧ ᱵᱚᱞᱮ ᱤᱧ ᱦᱚᱸ ᱵᱚᱞᱮ ᱚᱱᱟᱜᱤᱧ ᱢᱮᱱ ᱠᱮᱭᱟ ᱵᱚᱞᱮ, ᱚᱱᱮ ᱠᱚ ᱢᱮᱱᱟᱠᱚ ᱵᱚᱞᱮ ᱥᱮᱸᱫᱽᱨᱟ ᱡᱤᱞ ᱫᱚ ᱵᱚᱞᱮ ᱮᱴᱟᱜ ᱮᱴᱟᱜ ᱡᱤᱞ ᱦᱚᱸ ᱡᱚᱢ ᱫᱟᱲᱭᱟᱜᱼᱟ᱾ ᱤᱨᱤᱧ ᱠᱟᱛᱮ ᱡᱚᱢ ᱫᱟᱲᱭᱟᱜᱼᱟ ᱥᱮ ᱵᱟᱝ ᱠᱟᱱᱟ ᱵᱚᱞᱮ ᱵᱟᱝ ᱡᱚᱢ ᱵᱟᱢ ᱡᱚᱢ ᱫᱟᱲᱮᱭᱟᱜᱼᱟ ᱢᱮᱱᱠᱷᱟᱡ ᱥᱮᱸᱫᱽᱨᱟ ᱡᱤᱞ ᱫᱚ ᱵᱚᱞᱮ ᱟᱹᱰᱤ ᱢᱟᱨᱟᱝ ᱥᱚᱨᱚᱥ ᱡᱤᱱ ᱟᱹᱰᱤ ᱢᱟᱨᱟᱝ ᱥᱚᱨᱚᱥ ᱡᱤᱱᱤᱥ ᱠᱟᱱᱟ ᱠᱚ ᱞᱟᱹᱭᱟ ᱵᱚᱞᱮ᱾ ᱡᱟᱜᱮ ᱛᱷᱚᱲᱟ ᱜᱟᱱᱮᱢ ᱟᱹᱜᱩᱭᱟ ᱟᱹᱰᱤ ᱥᱤᱵᱤᱞᱟ ᱚᱱᱟ ᱫᱚᱠᱚ ᱞᱟᱹᱭᱟ ᱵᱚᱞᱮ ᱤᱧ ᱦᱚᱸᱧ ᱜᱚᱡ ᱵᱟᱲᱟ ᱠᱚ ᱜᱮᱭᱟ, ᱠᱩᱞᱟᱹᱭ ᱜᱟᱡ ᱳᱧ ᱪᱟᱞᱟᱣ ᱵᱟᱲᱟᱣ ᱠᱟᱱᱟ᱾ ᱡᱟᱜ ᱜᱮ ᱛᱟᱦᱮᱱᱟ ᱟᱹᱰᱤ ᱥᱤᱵᱤᱞᱟ ᱚᱱᱟ ᱫᱚ ᱟᱨ ᱠᱤᱨᱤᱧ ᱡᱤᱞ ᱢᱟᱛᱚᱢ ᱧᱟᱢ ᱜᱮᱭᱟᱢ ᱟᱨ ᱥᱮᱸᱫᱨᱟ ᱡᱤᱞ ᱫᱚ ᱵᱟᱢ ᱧᱟᱢᱟ ᱛᱚ ᱜᱚᱴᱟ ᱫᱤᱱ ᱫᱚ᱾ ᱱᱚᱣᱟ ᱟᱞᱟᱜᱽ ᱟᱞᱟᱜᱽ ᱛᱟᱹᱨᱤᱠᱟ ᱡᱤᱞᱮᱢ ᱧᱟᱢ ᱛᱟᱠᱚᱣᱟ᱾ ᱥᱩᱠᱨᱤ ᱡᱤᱞᱮᱢ ᱧᱟᱢᱟ, ᱪᱮᱬᱮ ᱡᱤᱞᱮᱢ ᱧᱟᱢᱟ᱾ ᱟᱨ ᱠᱩ-ᱠᱩᱞᱟᱹᱭ ᱡᱤᱞᱮᱢ ᱧᱟᱢᱟ᱾ ᱛᱚᱵᱮ ᱟᱹᱰᱤ ᱢᱚᱸᱡᱽ ᱥᱤᱵᱤᱞᱟ ᱚᱱᱟ ᱮᱠᱫᱚᱢ ᱛᱚ ᱚᱱᱟᱜᱤᱧ ᱢᱮᱱ ᱠᱮᱭᱟ ᱵᱚᱞᱮ ᱤᱧᱦᱚᱸ ᱡᱟᱹᱨᱩᱲ ᱜᱮᱭᱟ ᱥᱤᱸᱫᱽᱨᱟ ᱦᱚᱸ᱾ ᱤᱧ ᱤᱧ ᱢᱮᱱ ᱨᱮᱦᱚᱸ ᱵᱚᱞᱮ ᱟᱨ ᱢᱚᱸᱡᱽ ᱤᱧ ᱢᱮᱛᱟᱣᱟᱜᱼᱟ᱾ ᱟᱨ ᱢᱤᱫᱴᱮᱡ ᱱᱚᱣᱟ ᱟᱵᱚᱣᱟᱜ ᱥᱚᱢᱟᱡᱽ ᱫᱷᱟᱨᱟᱛᱮ ᱡᱚᱲᱟᱣ ᱢᱮᱱᱟᱜᱼᱟ ᱱᱚᱣᱟ ᱟᱵᱚᱣᱟᱜ ᱫᱚ᱾ ᱡᱟᱝᱜᱚᱞ ᱨᱮᱱ ᱛᱟᱦᱮᱱ ᱦᱚᱲ ᱠᱟᱱᱟ ᱵᱩᱱ, ᱛᱚᱵᱮ ᱥᱮᱸᱫᱽᱨᱟ ᱵᱚᱱ ᱪᱟᱞᱟᱜ ᱜᱮᱭᱟᱵᱚᱱ᱾ ᱟᱨᱤᱧ ᱢᱮᱱ ᱠᱮᱭᱟ ᱟᱪᱪᱷᱟ ᱱᱚᱣᱟ ᱠᱟᱛᱷᱟᱢ ᱟᱸᱡᱚᱢ ᱵᱟᱲᱟ ᱟᱠᱟᱜᱼᱟ ᱚᱱᱟ ᱠᱚ ᱛᱟᱹᱨᱩᱵᱽ ᱠᱚ ᱛᱟᱦᱮᱱᱟᱠᱚ ᱥᱮ ᱠᱩᱞ ᱠᱚ ᱛᱟᱦᱮᱱᱟ? ᱡᱟᱵᱠᱤ ᱟᱵᱚ ᱵᱚ ᱡᱚᱛᱚ ᱠᱷᱚᱡ ᱫᱚ ᱵᱚᱞᱮ ᱟᱵᱚ ᱫᱚᱵᱚᱱ ᱜᱚᱡ ᱠᱚᱣᱟ ᱵᱚᱞᱮ ᱥᱩᱠᱨᱤ ᱠᱚ ᱦᱩᱭᱱᱟ, ᱢᱟᱨᱟᱜ ᱦᱩᱭᱱᱟ, ᱪᱮᱬᱮ ᱠᱚ ᱦᱩᱭᱱᱟ᱾ ᱮᱢᱟᱱ ᱛᱮᱭᱟᱜ ᱡᱤᱱᱤᱥ ᱡᱟᱱᱟᱣᱚᱱ ᱡᱚᱢᱮᱫ ᱠᱚᱣᱟ ᱵᱚᱱ ᱥᱮ ᱱᱚᱝᱠᱟᱢ ᱟᱸᱡᱚᱢ ᱵᱟᱲᱟ ᱠᱟᱜᱼᱟ ᱵᱚᱞᱮ ᱥᱮᱸᱫᱽᱨᱟ ᱠᱚᱨᱮ ᱥᱮ ᱛᱟᱹᱨᱩᱵ ᱥᱮ ᱠᱩᱞ ᱠᱚ ᱜᱚᱡ ᱵᱟᱲᱟ ᱟᱠᱟᱟᱜ ᱠᱚᱣᱟ ᱠᱚ ᱥᱮ ᱵᱟᱝ? ᱥᱮ ᱠᱷᱟᱹᱞᱤ ᱥᱩᱠᱨᱤ ᱠᱚᱜᱮ? ᱟᱨ ᱱᱤᱛᱢᱟ ᱟᱸᱡᱚᱢ ᱵᱟᱲᱟ ᱟᱠᱟᱜ ᱵᱚᱞᱮ ᱟᱵᱚ ᱥᱚᱢᱟᱡᱽ ᱨᱮᱱ ᱥᱮᱸᱫᱽᱨᱟ ᱨᱮ ᱛᱟᱹᱨᱩᱵ ᱟᱨ ᱠᱩᱞ ᱠᱚᱫᱚ ᱵᱚᱞᱮ ᱜᱚᱡ ᱵᱟᱲᱟ ᱠᱟᱛᱮ ᱠᱚ ᱡᱚᱢ ᱠᱚᱣᱟᱵᱚᱱ ᱥᱮ ᱜᱟᱱᱚᱜᱼᱟ ᱥᱮ ᱵᱟᱝ ᱜᱟᱱᱚᱜᱼᱟ? ᱵᱚᱞᱮ ᱚᱱᱟ ᱛᱷᱚᱲᱟ ᱜᱟᱱ ᱞᱟᱹᱭ ᱞᱟᱝᱟ ᱥᱮ ᱚᱱᱟ ᱦᱚᱸ᱾
ᱟᱪᱪᱷᱟ ᱟᱹᱰᱤ ᱱᱟᱯᱟᱭ ᱱᱚᱸᱰᱮ ᱠᱩᱠᱞᱤᱢ ᱫᱚᱦᱚ ᱠᱮᱜᱼᱟ ᱤᱧ ᱪᱮᱛᱟᱱ ᱨᱮ ᱡᱮ ᱛᱟᱹᱨᱩᱵ ᱠᱚ ᱥᱮ ᱩᱱᱠᱩ ᱠᱩᱞ ᱠᱚ ᱛᱤᱱᱟᱹᱜ ᱢᱮᱱᱟᱜ ᱠᱚᱣᱟ? ᱩᱝᱠᱩ ᱫᱚᱵᱚᱱ ᱡᱚᱢ ᱠᱚᱣᱟ ᱥᱮ ᱵᱟᱵᱚᱱ ᱡᱚᱢ ᱠᱚᱣᱟ? ᱟᱫᱚ ᱤᱧᱟᱹᱜ ᱢᱮᱱ ᱞᱮᱠᱟᱛᱮ ᱥᱮ ᱢᱮᱛᱟᱜ ᱤᱧᱟᱹᱜ ᱦᱩᱫᱤᱥ ᱞᱮᱠᱟᱛᱮ ᱡᱚᱠᱷᱚᱱᱮᱢ ᱧᱮᱞᱟ ᱛᱚ ᱤᱧᱟᱹᱜ ᱢᱮᱱᱫᱚ ᱠᱟᱱᱟ ᱵᱚᱞᱮ ᱱᱤᱛ ᱦᱟᱹᱵᱤᱡ ᱫᱚ ᱵᱟᱹᱧ ᱧᱮᱞ ᱟᱠᱟᱫ ᱠᱚᱣᱟ ᱥᱮ ᱵᱟᱹᱧ ᱟᱸᱡᱚᱢ ᱠᱟᱫᱟ᱾ ᱡᱮ ᱵᱚᱞᱮ ᱛᱟᱹᱨᱩᱵ ᱠᱚ ᱡᱚᱢ ᱠᱮᱫ ᱠᱚᱣᱟ, ᱦᱮᱸ ᱯᱟᱥᱮᱜ ᱥᱮᱫᱟᱭ ᱨᱮ ᱫᱚᱠᱚ ᱡᱚᱢᱮᱫ ᱠᱚ ᱛᱟᱦᱮᱱ ᱜᱮᱭᱟ ᱮᱱᱛᱮ ᱥᱮᱫᱟᱭ ᱨᱮ ᱫᱚ ᱤᱱᱟᱹᱜ ᱵᱟᱠᱚ ᱦᱩᱫᱤᱥᱮᱫ ᱠᱟᱱ ᱛᱟᱦᱮᱱᱟ, ᱛᱟᱹᱨᱩᱵ ᱠᱟᱱᱟᱢ ᱥᱮᱢ ᱪᱤᱞᱤ ᱠᱟᱱᱟ ᱟᱢ ᱫᱚ ᱥᱟᱢᱱᱮ ᱨᱮᱢ ᱦᱮᱡ ᱮᱱᱟ ᱥᱤᱫᱷᱟᱹᱭ ᱪᱟᱵᱟ ᱠᱟᱹᱭᱟ ᱟᱨ ᱩᱱᱤ ᱫᱚᱭ ᱪᱟᱠᱷᱱᱟ ᱥᱮᱜ ᱜᱮ ᱢᱸᱰᱟᱭᱱᱟ, ᱟᱫᱚ ᱱᱚᱜᱼᱚᱭ ᱱᱮᱛᱟᱨ ᱠᱟᱛᱮᱜ ᱡᱚᱠᱷᱚᱱᱤᱧ ᱧᱮᱞᱮᱫ ᱠᱚᱣᱟ ᱥᱮᱸᱫᱽᱨᱟ ᱠᱚ ᱪᱟᱞᱟᱜ ᱨᱮᱦᱚᱸ ᱵᱚᱞᱮ ᱵᱚᱞᱮ ᱢᱮᱛᱟᱜ ᱢᱮ ᱱᱤᱭᱟᱹ ᱠᱚ ᱵᱤᱨ ᱠᱚᱨᱮ ᱫᱚ ᱵᱟᱝᱜᱮ ᱧᱟᱢᱚᱜ ᱠᱟᱱᱟ ᱠᱚ ᱵᱟᱠᱚ ᱧᱟᱢᱚᱜᱼᱟ ᱟᱫᱚ ᱢᱮᱛᱟᱜ ᱢᱮ ᱞᱟᱹ ᱞᱟᱹᱴᱩ ᱞᱟᱹᱴᱩ ᱵᱤᱨ ᱚᱠᱟ ᱫᱚ ᱢᱮᱱᱟᱜᱼᱟ ᱟᱭᱳᱫᱷᱟ ᱵᱤᱨ ᱥᱮ ᱢᱮᱛᱟᱜ ᱢᱮ ᱞᱟᱹᱴᱩ ᱞᱟᱹᱴᱩ ᱚᱠᱟᱫᱚ ᱢᱮᱱᱟᱜᱼᱟ᱾ ᱞᱟᱵᱩᱱᱤᱭᱟᱹ ᱠᱚ ᱵᱟᱫ ᱠᱟᱛᱮ ᱟᱭᱢᱟ ᱞᱟᱹᱴᱩ ᱞᱟᱹᱴᱩ ᱛᱚ ᱚᱸᱰᱮ ᱫᱚ ᱢᱮᱛᱟᱜ ᱢᱮ ᱦᱟᱹᱛᱤ ᱠᱚ ᱢᱮᱱᱟᱜ ᱠᱚᱣᱟ᱾ ᱛᱟᱹᱨᱩᱵ ᱠᱚ ᱢᱮᱱᱟᱜ ᱠᱚᱣᱟ, ᱥᱮ ᱟᱭᱢᱟ ᱜᱟᱱ ᱡᱟᱱᱣᱟᱨ ᱞᱟᱹᱴᱩ ᱞᱟᱹᱴᱩ ᱢᱮᱱᱟᱜ ᱠᱚᱣᱟ᱾ ᱟᱫᱚ ᱚᱸᱰᱮ ᱦᱚᱸᱠᱚ ᱪᱟᱞᱟᱣ ᱵᱟᱲᱟᱭ ᱜᱮᱭᱟ ᱟᱫᱚ ᱩᱱᱠᱩ ᱫᱚ ᱵᱟᱠᱚ ᱜᱚᱡ ᱠᱚᱣᱟ, ᱟᱨ ᱚᱱᱮ ᱠᱚ ᱢᱮᱱᱟ ᱩᱝᱠᱩ ᱫᱚ ᱦᱟᱸᱜ ᱵᱟᱠ ᱵᱟᱠᱩ ᱧᱟᱢᱟ ᱩᱥᱟᱹᱨᱟ ᱫᱚ ᱵᱚᱞᱮ ᱪᱤᱠᱟᱹᱛᱮᱪᱚ ᱵᱚᱞᱮ ᱵᱟ ᱠᱚ ᱧᱟᱢᱟ ᱚᱱᱠᱟ ᱯᱩᱡᱟᱹ ᱠᱟᱛᱮᱫ ᱠᱚ ᱪᱟᱜ ᱪᱮᱫ ᱞᱮᱠᱟ ᱠᱚ ᱪᱟᱞᱟᱜᱼᱟ, ᱡᱮᱢᱚᱱ ᱵᱚᱞᱮᱼᱼ ᱩᱱᱠᱩ ᱦᱟᱹᱱᱤ ᱵᱟᱞᱟ ᱫᱚ ᱵᱟᱠᱚ ᱧᱟᱢᱚᱜ ᱩᱥᱟᱹᱨᱟ ᱵᱚᱞᱮ ᱩᱱᱠᱩ ᱡᱮᱢᱚᱱ ᱠᱚ ᱧᱟᱢᱚᱜ᱾ ᱮᱴᱟᱜ ᱠᱚᱫᱚ ᱟᱫᱚ ᱚᱱᱮ ᱚᱱᱠᱟ ᱜᱤᱧ ᱧᱮᱞ ᱟᱠᱟᱜᱼᱟ ᱟᱨ ᱱᱤᱛ ᱦᱟᱹᱵᱤᱡ ᱢᱟ ᱚᱱᱮ ᱠᱚ ᱢᱮᱱᱟᱼᱼ ᱵᱟᱹᱧ ᱟᱸᱡᱚᱢ ᱟᱠᱟᱫᱴᱜᱼᱟ, ᱵᱚᱞᱮ ᱮᱠᱟᱞ ᱛᱟᱹᱨᱩᱵ ᱠᱚᱠᱚ ᱡᱚᱢ ᱠᱮᱫ ᱠᱚᱣᱟ ᱥᱮ ᱠᱩᱞ ᱠᱚᱠᱚ ᱡᱚᱢ ᱠᱮᱫ ᱠᱚᱣᱟ᱾ ᱟᱫᱚ ᱤᱧ ᱦᱚᱸ ᱱᱚᱣᱟ ᱫᱚ ᱵᱟᱹᱧ ᱢᱮᱱᱟ ᱡᱮᱼᱼ ᱩᱱᱠᱩ ᱦᱚᱸ ᱡᱚᱢ ᱵᱷᱟᱜᱤ ᱜᱤᱭᱟ ᱩᱱᱠᱩ ᱫᱚ ᱛᱮᱫ ᱮᱠᱟᱞ ᱜᱤ ᱤᱧᱟᱜ ᱢᱮᱱ ᱛᱮᱫᱚ ᱵᱟᱝ ᱵᱷᱟᱜᱮᱭᱟ ᱩᱱᱠᱩ ᱫᱚᱼᱼ ᱮ ᱵᱮᱞᱮᱱᱥ ᱠᱚ ᱵᱮᱱᱟᱣ ᱫᱟ ᱢᱤᱫᱴᱮᱱ ᱢᱟᱱᱞᱤᱭᱟ ᱚᱸᱰᱮ ᱩᱱᱠᱩ ᱡᱚᱛᱚ ᱠᱚ ᱡᱚᱢ ᱠᱚᱣᱟ ᱢᱮᱛᱟᱜ ᱢᱮ ᱛᱟᱹᱨᱩᱵᱽ ᱞᱮᱠᱟᱱ᱾ ᱤᱭᱟᱹᱲ ᱢᱮᱱᱟᱜ ᱠᱚᱣᱟ ᱵᱚᱞᱮ ᱛᱟᱹᱨᱩᱵ ᱫᱚ᱾ ᱟᱫᱚ ᱛᱤᱱᱟᱹᱜ ᱡᱟᱱᱣᱟᱨ ᱢᱮᱱᱟᱜ ᱠᱚᱣᱟ ᱚᱱᱟ ᱵᱤᱨ ᱨᱮ ᱡᱩᱫᱤᱭ ᱥᱟᱵ ᱧᱟᱢ ᱠᱮᱫᱮᱭᱟ, ᱛᱚ ᱩᱱᱤ ᱫᱚᱼᱼ ᱡᱚᱢᱮ ᱜᱮᱭᱟᱭ ᱵᱚᱞᱮ ᱚᱱᱟ ᱫᱚ ᱵᱟᱝ ᱠᱟᱱᱟ ᱱᱩᱭ ᱫᱚ ᱵᱟᱹᱧ ᱡᱚᱢᱮᱭᱟ ᱦᱟᱹᱱᱤᱧ ᱡᱚᱢᱮᱭᱟ ᱦᱟᱱᱤ ᱫᱚᱼᱼ ᱵᱟᱝ ᱦᱟᱱᱤ ᱢᱤᱫᱴᱮᱱ ᱦᱚᱸ ᱵᱟᱠᱚ ᱡᱚᱢ ᱠᱚᱣᱟ ᱵᱚᱞᱮ ᱡᱚᱛᱚ ᱠᱚ ᱵᱮᱞᱮᱱᱥ ᱠᱚ ᱵᱮᱱᱟᱣ ᱮᱫᱟ᱾ ᱛᱚ ᱚᱱᱟ ᱤᱭᱟᱹᱛᱮ ᱢᱤᱫᱴᱟᱝ ᱵᱮᱱᱟᱣ ᱢᱮ ᱵᱚᱞᱮ ᱩᱱᱠᱩ ᱫᱚᱼᱼ ᱵᱟᱝ ᱡᱚᱢ ᱡᱟᱹᱨᱩᱲᱟ ᱥᱮ ᱵᱟᱝ ᱜᱚᱡ ᱡᱟᱹᱨᱩᱲᱟ ᱩᱱᱠᱩ ᱫᱚ ᱚᱱᱟ ᱵᱮᱞᱮᱱᱥ ᱵᱮᱱᱟᱣ ᱠᱷᱟᱹᱛᱤᱨ ᱛᱮᱜᱮᱼᱼ ᱟᱨ ᱵᱮᱞᱮᱱᱥ ᱡᱚᱠᱷᱚᱱ ᱵᱟᱢ ᱵᱮᱱᱟᱣᱟ ᱵᱟᱠᱚ ᱵᱟᱭ ᱵᱮᱱᱟᱣᱟᱼᱼ ᱛᱚ ᱡᱟᱦᱟᱸᱴᱟᱭ ᱜᱮ ᱢᱤᱫᱴᱮᱱ ᱠᱚ ᱡᱟᱹᱥᱛᱤᱜᱼᱟ ᱠᱚ ᱠᱚᱢᱚᱜ ᱟᱠᱩ ᱛᱚ ᱢᱤᱫᱴᱮᱱ ᱯᱟᱨᱡᱟᱛᱤ ᱵᱚᱞᱮ ᱤᱱᱟᱹᱠᱚ ᱢᱮᱱᱟᱼᱼ ᱟᱫᱚᱜ ᱨᱮᱭᱟᱜ ᱢᱤᱫᱴᱮᱱ ᱤᱭᱟᱹ ᱛᱟᱦᱮᱱᱟ ᱪᱟᱱᱥ ᱛᱟᱦᱮᱱᱟ ᱚᱱᱠᱟᱢ ᱢᱮᱱ ᱫᱟᱲᱮᱭᱟᱜᱼᱟ᱾ ᱟᱫᱚ ᱚᱱᱟ ᱤᱭᱟᱹᱛᱮ ᱩᱱᱠᱩ ᱫᱚ ᱵᱚᱞᱮ ᱮᱠᱟᱞ ᱜᱮ ᱵᱟᱝ ᱡᱚᱢ ᱡᱟᱹᱨᱩᱲᱟ᱾ ᱚᱱᱟ ᱦᱚᱸ ᱢᱤᱫᱴᱮᱱ ᱟᱨ ᱚᱱᱟᱛᱮ ᱯᱟᱥᱮᱡ ᱵᱟᱠᱚ ᱡᱚᱢ ᱠᱚᱣᱟ, ᱟᱫᱚᱼᱼ ᱟᱢᱦᱚ ᱱᱚᱰᱮ ᱟᱪᱪᱷᱟᱧ ᱠᱩᱞᱤ ᱞᱮᱜᱟ ᱢᱮᱭᱟ ᱡᱩᱫᱤᱢ ᱵᱟᱲᱟᱭ ᱠᱷᱟᱱ, ᱢᱤᱫᱵᱟᱨ ᱠᱟᱛᱷᱟ ᱦᱚ ᱱᱚᱰᱮ ᱦᱟᱸᱜ ᱫᱚᱦᱚᱭ ᱞᱟᱹᱜᱤᱫ ᱠᱩᱨᱩᱢᱴᱩᱭ ᱛᱟᱞᱟᱝ ᱢᱮ ᱦᱟᱜᱼᱼ
ᱟᱪᱪᱷᱟ ᱴᱷᱤᱠ ᱜᱮᱭᱟ ᱱᱩᱠᱩ ᱞᱟᱸᱜᱟ ᱵᱟᱲᱟ ᱛᱟᱹᱨᱩᱵ ᱵᱟᱨᱮᱛᱮ ᱥᱮᱸᱫᱽᱨᱟ ᱵᱟᱨᱮᱛᱮ ᱡᱚᱛᱚ ᱡᱤᱵ ᱵᱚᱱ ᱡᱚᱢᱮᱫ ᱠᱚᱜᱮᱭᱟ ᱵᱚᱱ᱾ ᱟᱫᱚ ᱤᱧ ᱦᱚᱸ ᱱᱤᱛ ᱦᱟᱹᱵᱤᱡ ᱫᱚ ᱟᱵᱚ ᱮᱞᱟᱠᱟ ᱨᱮᱫᱚ ᱵᱟᱹᱧ ᱟᱸᱡᱚᱢ ᱟᱠᱟᱜᱼᱟ, ᱵᱚᱞᱮ ᱛᱟᱹᱨᱩᱵ ᱠᱚ ᱡᱚᱢ ᱠᱟᱫᱮᱭᱟ ᱱᱚᱰᱮ ᱥᱮ ᱜᱚᱡᱼᱼ ᱠᱮᱫᱮᱭᱟ ᱠᱚ ᱡᱚᱢ ᱠᱮᱫᱮᱭᱟ ᱠᱚ ᱱᱚᱰᱮ ᱚᱱᱟ ᱫᱚ ᱱᱤᱛ ᱦᱟᱹᱵᱤᱡ ᱦᱚᱸ ᱥᱮᱫᱟᱭᱟᱜ ᱨᱮᱦᱚᱸ ᱵᱟᱹᱧ ᱡᱚᱢ ᱠᱚᱜᱼᱟ᱾ ᱵᱟᱹᱧ ᱟᱸᱡᱚᱢ ᱠᱟᱜᱼᱟ, ᱠᱷᱟᱹᱞᱤ ᱥᱩᱠᱨᱤ ᱟᱨ ᱮᱴᱟᱜ ᱞᱮᱠᱟᱱ ᱡᱟᱱᱣᱟᱨ ᱠᱚ ᱤᱱᱟᱹᱧ ᱡᱚᱢ ᱠᱟᱜᱼᱟ, ᱟᱫᱚᱼᱼ ᱢᱳᱵᱟᱭᱤᱞ ᱠᱚᱨᱮ ᱵᱚᱱ ᱧᱮᱞ ᱵᱟᱲᱟ ᱠᱚᱣᱟ ᱟᱯᱷᱨᱤᱠᱟ ᱨᱮ ᱢᱤᱫᱴᱮᱡ ᱡᱟᱱᱡᱟᱹᱛᱤ ᱢᱮᱱᱟᱜ ᱠᱚᱣᱟ ᱪᱤᱞᱤ ᱠᱚ ᱡᱟᱱᱡᱟᱹᱛᱤ ᱢᱮᱱᱟᱜ ᱠᱚᱣᱟ ᱩᱱᱠᱩ ᱵᱤᱨ ᱨᱮᱠᱚ ᱛᱟᱦᱮᱱ ᱠᱟᱱ᱾ ᱩᱱᱠᱩ ᱫᱚᱧ ᱢᱮᱱᱮᱫ ᱠᱚᱣᱟ ᱵᱚᱞᱮ ᱡᱚᱛᱛᱚ ᱠᱚ ᱡᱚᱢᱮᱫ ᱠᱚᱣᱟ ᱛᱟᱹᱨᱩᱵ ᱠᱚ ᱡᱚᱢᱮᱫ ᱠᱚᱣᱟ, ᱠᱩᱞ ᱠᱚ ᱡᱚᱢᱮᱫ ᱠᱚᱣᱟ᱾ ᱟᱠᱟᱨᱮᱫ ᱠᱚᱣᱟ ᱠᱚ, ᱜᱟᱹᱲᱤ ᱠᱚ ᱡᱚᱢᱮᱫ ᱠᱚᱣᱟ᱾ ᱦᱟᱹᱲᱩ ᱠᱚ ᱡᱚᱢᱮᱫ ᱠᱚᱣᱟ ᱢᱤᱫ ᱞᱮᱠᱟᱱ ᱡᱟᱱᱣᱟᱨ ᱟᱫᱚ ᱚᱱᱮ ᱚᱱᱟᱜᱮ ᱵᱚᱞᱮᱼᱼ ᱟᱵᱚ ᱥᱮᱫ ᱫᱚ ᱯᱟᱥᱮᱡ ᱤᱧ ᱵᱩᱡᱷᱟᱹᱣᱟ ᱵᱟᱵᱚᱱ ᱡᱚᱢᱮᱫ ᱠᱚ ᱠᱟᱱᱟ ᱩᱱᱠᱩ ᱫᱚ ᱟᱨ ᱱᱚᱝᱠᱟ ᱮᱴᱟᱜ ᱚᱱᱟ ᱟᱯᱷᱨᱤᱠᱟ ᱨᱮ ᱧᱮᱞᱼᱼ ᱟᱵᱚ ᱤᱭᱟᱹ ᱟᱹᱫᱤᱵᱟᱹᱥᱤ ᱨᱮᱠᱚ ᱦᱤᱡᱩᱜ ᱠᱟᱱᱟ ᱟᱵᱚ ᱴᱨᱟᱭᱤᱵᱽ ᱨᱮᱠᱚ ᱴᱨᱟᱭᱵᱮᱞᱼᱼ ᱜᱮᱭᱟ ᱠᱚ ᱩᱱᱠᱩ ᱫᱚ ᱡᱚᱛᱚ ᱠᱚ ᱡᱚᱢᱮᱫ ᱠᱚ ᱠᱟᱱᱟ ᱛᱟᱹᱨᱩᱵ ᱠᱟᱱᱟᱢ ᱪᱮᱫ ᱠᱟᱱᱟᱢ ᱵᱟᱠᱚ ᱧᱮᱞ ᱥᱟᱦᱟᱣᱮᱫ ᱠᱚᱣᱟ᱾ ᱵᱟᱠᱷᱟᱡ ᱩᱱᱟᱹᱜ ᱦᱚᱸ ᱪᱮᱫ ᱞᱮᱠᱟ ᱠᱚ ᱥᱤᱠᱟᱨ ᱮᱫᱟ ᱪᱮᱫ ᱞᱮᱠᱟ ᱵᱟᱝ᱾ ᱩᱱᱠᱩ ᱪᱮᱫ ᱞᱮᱠᱟ ᱠᱚ ᱥᱤᱠᱟᱨᱮᱫ ᱠᱚᱣᱟ ᱟᱫᱚ ᱚᱱᱟᱼᱼ ᱛᱷᱚᱲᱟᱢ ᱞᱟᱹᱭ ᱟᱞᱟᱝ ᱠᱷᱟᱡ ᱚᱱᱟ ᱵᱟᱨᱮᱛᱮ ᱟᱯᱷᱨᱤᱠᱟᱱ ᱦᱚᱲ ᱵᱟᱨᱮᱛᱮ, ᱛᱷᱚᱲᱟᱜᱟᱱ ᱢᱚᱸᱡᱽ ᱠᱚᱜᱼᱟ ᱵᱚᱞᱮ᱾ ᱟᱢᱟᱜ ᱵᱟᱲᱟᱭ ᱟᱫᱷᱟᱨ ᱨᱮ᱾
ᱟᱪᱪᱷᱟ ᱟᱹᱰᱤ ᱱᱟᱯᱟᱭ ᱱᱚᱰᱮ ᱠᱩᱴᱞᱤᱢ ᱫᱚᱦᱚ ᱠᱮᱜᱼᱟ᱾ ᱟᱨ ᱤᱧ ᱦᱚᱧ ᱧᱮᱞ ᱠᱟᱫ ᱠᱚ ᱜᱮᱭᱟ ᱟᱫᱚ ᱤᱧᱫᱚ ᱚᱱᱮ ᱠᱚ ᱢᱮᱱᱟ ᱢᱳᱵᱟᱭᱤᱞ ᱠᱚᱨᱮ ᱜᱤᱧ ᱧᱮᱞ ᱠᱟᱫ ᱠᱚᱣᱟ ᱡᱮ ᱟᱯᱨᱤᱠᱟ ᱨᱮᱱᱼᱼ ᱟᱨ ᱦᱚᱲ ᱠᱚ ᱥᱮ ᱢᱮᱛᱟᱜ ᱢᱮ ᱚᱸᱰᱮ ᱛᱤᱱᱟᱹᱜ ᱢᱮᱱᱟᱜ ᱠᱚᱣᱟ ᱡᱤᱱ ᱡᱟᱹᱛᱤ ᱠᱚᱼᱼ ᱩᱱᱠᱩ ᱫᱚ ᱚᱸᱰᱮᱱᱟᱜ ᱜᱮ ᱠᱚ ᱡᱚᱢᱟ ᱟᱨ ᱢᱮᱛᱟᱜ ᱢᱮ ᱩᱱᱠᱩ ᱫᱚ ᱵᱟᱠᱚ ᱵᱟᱪᱷᱟᱣ ᱵᱟᱲᱟ ᱠᱚᱣᱟ᱾ ᱪᱤᱞᱤ ᱠᱟᱱᱟᱢ ᱵᱟᱝ ᱠᱟᱱᱟᱢ ᱥᱮ ᱢᱮᱛᱟᱜ ᱢᱮ ᱱᱚᱰᱮ ᱫᱚ ᱵᱚᱞᱮ ᱩᱱᱟᱹᱜ ᱵᱟᱰᱟᱭ ᱵᱟᱹᱱᱩᱜᱼᱟ᱾ ᱪᱤᱞᱤ ᱠᱚ ᱡᱚᱢ ᱠᱚᱣᱟ ᱵᱟᱠᱚ ᱡᱚᱢ ᱠᱚᱣᱟ ᱩᱱᱠᱩᱣᱟᱜ ᱢᱮᱱᱫᱚ ᱠᱟᱹᱴᱤᱡ ᱠᱷᱚᱡ ᱠᱚ ᱧᱮᱞ ᱟᱹᱜᱩᱭᱮᱫᱟ ᱡᱮᱼᱼ ᱥᱮᱸᱫᱽᱨᱟ ᱠᱚ ᱪᱟᱞᱟᱜᱼᱟ, ᱜᱚᱡ ᱠᱚᱣᱟ ᱠᱚ ᱡᱚᱢ ᱠᱚᱣᱟ ᱠᱚ ᱠᱟᱹᱴᱤᱡ ᱠᱷᱚᱡ ᱜᱮ ᱚᱱᱟ ᱼᱼ ᱠᱚ ᱧᱮᱞ ᱟᱹᱜᱩᱭᱮᱫᱟ ᱜᱤᱫᱽᱨᱟᱹ ᱠᱚ ᱡᱚᱛᱚ ᱚᱱᱟ ᱠᱚ ᱵᱟᱲᱟᱭᱟ ᱵᱚᱞᱮ ᱦᱮᱸ ᱱᱤᱭᱟᱹ ᱠᱟᱱ ᱜᱮᱭᱟ ᱞᱟᱭᱤᱯ ᱫᱚ ᱵᱚᱞᱮ ᱪᱟᱞᱟᱜ ᱢᱮ ᱜᱚᱡᱮ ᱢᱮᱼᱼ ᱡᱚᱢᱮ ᱢᱮ ᱵᱟᱥ ᱦᱩᱭᱮᱱᱟ ᱤᱱᱟᱹ ᱜᱮ ᱞᱟᱭᱤᱯ ᱫᱚ᱾ ᱟᱫᱚ ᱚᱝᱠᱟ ᱠᱟᱱ ᱜᱮᱭᱟ ᱡᱚᱠᱷᱚᱱ ᱚᱱᱟ ᱨᱮᱭᱟᱜ ᱵᱟᱲᱟᱭ ᱵᱟᱹᱱᱩᱜᱼᱟ ᱥᱮ ᱚᱱᱟ ᱠᱚ ᱢᱮᱱᱟ ᱩᱱᱟᱹᱜ ᱰᱮᱵᱷᱞᱚᱯ ᱦᱚᱸ ᱵᱟᱝᱼᱼ ᱱᱚᱣᱟ ᱱᱟ ᱟᱰᱮ ᱯᱟᱥᱮ ᱠᱚᱨᱮ ᱟᱨ ᱚᱸᱰᱮᱱᱤᱡ ᱢᱮᱛᱟᱜ ᱢᱮ ᱩᱱᱟᱹᱜ ᱵᱟᱠᱚ ᱫᱷᱮᱭᱟᱱ ᱟᱠᱚ ᱠᱟᱱᱟ᱾ ᱥᱮ ᱫᱷᱮᱭᱟᱱ ᱠᱟᱛᱮᱫ ᱦᱚᱸ ᱵᱚᱞᱮ ᱩᱱᱠᱩ ᱵᱟᱠᱚ ᱵᱚᱫᱚᱞ ᱠᱚ ᱞᱟᱹᱜᱤᱫ ᱵᱟᱠᱚ ᱠᱩᱨᱩᱢᱩᱴᱩᱭ ᱫᱟ ᱥᱮ ᱩᱱᱠᱩ ᱦᱚᱸ ᱵᱟᱠᱚ ᱵᱚᱫᱚᱞᱚᱜ ᱼᱼ ᱠᱚᱱᱟ ᱚᱱᱟ ᱫᱚ ᱪᱤᱠᱟ ᱵᱚᱱ ᱞᱟᱹᱭ ᱠᱮᱭᱟ ᱟᱵᱚ ᱫᱚᱼᱼ ᱟᱫᱚ ᱦᱮᱸ ᱱᱚᱜᱼᱚᱭ ᱥᱚᱢᱚᱭ ᱦᱚᱸ ᱟᱹᱰᱤ ᱜᱟᱱ ᱜᱮ ᱦᱩᱭᱩᱜ ᱠᱟᱱᱟ ᱟᱫᱚ ᱦᱟᱸᱜ ᱱᱚᱝᱠᱟ ᱜᱮ ᱟᱨᱦᱚᱸ ᱛᱟᱭᱚᱢᱟᱢ ᱫᱟᱨᱟᱢ ᱥᱚᱢᱚᱭ ᱞᱟᱝ ᱧᱟᱢ ᱞᱮᱠᱷᱟᱱ ᱞᱟᱝ ᱜᱟᱞᱢᱟᱨᱟᱣ ᱦᱟᱜ᱾